ᱦᱮᱞᱳ ᱦᱳᱭ ᱜᱚᱢᱠᱮ ᱡᱚᱦᱟᱨ ᱜᱮ᱾
ᱦᱳᱭ ᱦᱳᱭ ᱟᱸᱡᱚᱢᱮᱫ ᱠᱟᱱ ᱜᱮᱭᱟᱞᱤᱧ, ᱟᱵᱮᱱ ᱵᱮᱱ ᱟᱸᱡᱚᱢᱼᱼ
ᱦᱮᱞᱳ ᱦᱳᱭ ᱦᱳᱭ
ᱦᱳᱭ ᱪᱮᱫ ᱞᱮᱠᱟ ᱱᱟᱯᱟᱭ ᱜᱮ? ᱦᱮᱞᱳ ᱱᱟᱯᱟᱭ ᱜᱮᱭᱟ ᱵᱮᱱ?
ᱦᱮᱞᱳ ᱱᱟᱯᱟᱭ ᱜᱮ, ᱟᱵᱤᱱ ᱜᱮ?
ᱦᱚᱭ ᱟᱞᱤᱧ ᱦᱚᱸ ᱱᱟᱯᱟᱭ ᱜᱮ ᱟᱨ ᱱᱟᱯᱟᱭ ᱵᱚᱱ ᱛᱟᱦᱮᱸ ᱞᱮᱱ ᱠᱷᱟᱱ ᱜᱮ ᱱᱚᱣᱟ ᱥᱩᱞᱩ ᱦᱳᱭ᱾
ᱦᱳᱭ ᱦᱳᱭ ᱦᱳᱭ ᱪᱟᱸᱫᱳ ᱫᱟᱨᱟ ᱫᱚ ᱱᱟᱯᱟᱭ ᱢᱮᱱᱟᱜ ᱛᱟᱭᱟ ᱵᱷᱟᱜᱮ ᱵᱩᱡᱩᱜ ᱠᱟᱱᱟ᱾
ᱦᱳᱭ
ᱟᱨ ᱛᱟᱦᱞᱮᱼᱼ ᱟᱨ ᱱᱚᱜᱼᱚᱭ ᱡᱤᱨᱟᱹᱣ ᱵᱟᱲᱟ ᱦᱩᱭ ᱟᱠᱟᱱᱟ ᱫᱟᱠᱟ ᱠᱚ ᱡᱚᱢ ᱵᱟᱲᱟ ᱠᱟᱛᱮᱫ ᱜᱮ ᱛᱤᱡ ᱡᱤᱨᱟᱣ ᱵᱟᱲᱟ ᱦᱩᱭ ᱟᱠᱟᱱᱟ ᱟᱨ ᱟᱵᱮᱱ ᱜᱮ ᱞᱟᱹᱭ ᱵᱮᱱ? ᱦᱩᱲᱩ ᱠᱚᱫᱚ ᱵᱟᱝ ᱨᱚᱦᱚᱭ ᱦᱩᱭᱩᱜ ᱠᱟᱱᱟ᱾ ᱟᱨ ᱦᱩᱲᱩ ᱠᱚᱫᱚ ᱵᱟᱝ ᱨᱚᱦᱚᱭ ᱦᱩᱭᱩᱜ ᱠᱟᱱᱟ᱾ ᱨᱚᱦᱚᱭ ᱜᱮᱭᱟ ᱠᱚ ᱦᱟᱸᱜ ᱟᱫᱚ
ᱟᱞᱮ ᱫᱚ ᱵᱟᱞᱮ ᱨᱚᱦᱚᱭᱮᱫ ᱠᱟᱱᱟ ᱥᱚᱵᱽ ᱦᱟᱱᱛᱮ ᱱᱟᱛᱮ ᱵᱟᱨᱦᱮ ᱥᱮᱫ ᱨᱮ ᱛᱟᱦᱮᱱ ᱦᱩᱭᱩᱜ ᱠᱟᱱᱟ ᱛᱚ ᱥᱚᱵᱽ ᱵᱷᱟᱜᱽ ᱛᱮᱞᱮ ᱮᱢ ᱟᱠᱟᱫ ᱠᱚᱣᱟ ᱾
ᱦᱳᱭ ᱦᱳᱭ ᱦᱳᱭ ᱱᱟᱯᱟᱭ ᱜᱮᱛᱚ ᱚᱱᱟ ᱦᱚᱸ ᱠᱚᱢ ᱠᱷᱟᱴᱚ ᱞᱤ ᱠᱟᱨᱚᱱ ᱦᱚᱲ ᱠᱚ ᱨᱚᱦᱚᱭᱭᱟᱯᱮ ᱨᱚᱦᱚᱭᱭᱟᱯᱮᱭᱟ ᱵᱷᱟᱜᱽᱯᱮ ᱧᱟᱢᱟ ᱥᱮ
ᱦᱳᱭ ᱦᱳᱭ ᱠᱚᱢ ᱠᱷᱟᱹᱴᱟᱞᱤᱛᱮ ᱟᱫᱚ ᱟᱫᱷᱟ ᱟᱫᱚ ᱱᱟᱸᱜ ᱥᱟᱦᱟᱨ ᱫᱟᱢ ᱠᱚᱫᱚ ᱥᱤ ᱠᱚᱫᱚ ᱱᱮ ᱦᱚᱲ ᱜᱤ ᱾
ᱦᱚᱭ ᱦᱚᱭ ᱾
ᱥᱟᱦᱟᱨ ᱠᱚ ᱮᱢ ᱦᱩᱭᱩᱜᱼᱟ ᱦᱳᱭ ᱦᱳᱭ, ᱟᱫᱚ ᱚᱞᱚᱜ ᱠᱚ ᱦᱩᱭᱩᱜ ᱠᱟᱱᱟ ᱚᱲᱟᱜ ᱨᱮ ᱾
ᱯᱟᱭᱨᱟ ᱫᱚᱵᱮᱱ ᱯᱟᱭᱨᱟ ᱯᱟᱭᱨᱟ ᱫᱚᱵᱮᱱ ᱯᱟᱭᱨᱟ ᱭᱮᱱᱟ ᱥᱮ ᱵᱟᱝ ᱯᱟᱭᱨᱟ ᱫᱚᱵᱮᱱ ᱯᱟᱭᱨᱟ ᱭᱮᱱᱟ ᱥᱮ ᱵᱟᱝ?
ᱦᱳᱭ ᱯᱟᱭᱨᱟ ᱢᱟ ᱱᱟᱸᱜ ᱚᱱᱠᱟ ᱥᱮᱛᱟᱜ ᱥᱟᱛᱴᱟ ᱞᱮᱠᱟᱛᱮ ᱯᱟᱭᱨᱟᱜ ᱦᱩᱭᱩᱜ ᱛᱟᱦᱮᱸᱱ ᱾ ᱦᱮᱸ ᱟᱫᱚ ᱥᱮᱛᱟᱜ ᱨᱮᱜᱮ ᱯᱟᱭᱨᱟᱜ ᱦᱩᱭᱩᱜ ᱛᱟᱦᱮᱱᱟ ᱾ ᱛᱟᱦᱞᱮ ᱫᱟᱜ, ᱫᱟᱜ, ᱫᱟᱜ ᱡᱟᱹᱲᱤ ᱠᱚᱫᱚ ᱪᱮᱫ ᱞᱮᱠᱟ ᱚᱱᱛᱮ ᱫᱚ ᱟᱯᱮ ᱥᱮᱫ ᱫᱚ?
ᱟᱞᱮ ᱥᱮᱫ ᱱᱚᱛᱮ ᱫᱟᱜ ᱡᱟᱹᱲᱤ ᱫᱚ ᱢᱚᱴᱟᱢᱩᱴᱤ, ᱦᱩᱭ ᱫᱚ ᱦᱩᱭᱩᱜ ᱠᱟᱱ ᱜᱮᱭᱟ ᱦᱚᱞᱟ ᱦᱩᱭᱱᱟ ᱛᱤᱦᱤᱧ ᱦᱚᱸ ᱠᱟᱹᱴᱤᱡ ᱦᱟᱹᱞᱠᱟ ᱜᱚᱨᱚᱢ ᱦᱩᱭᱱᱟ ᱟᱫᱚ ᱱᱤᱸᱛᱚᱜ ᱥᱤᱛᱩᱝ ᱟᱞᱮ ᱠᱟᱱᱟ ᱾
ᱟᱪᱪᱷᱟ ᱟᱪᱪᱷᱟ ᱾
ᱦᱚᱭ ᱮᱱᱛᱮᱱ ᱥᱤᱛᱩᱝ ᱢᱟ ᱛᱟᱦᱮᱱ ᱜᱮᱸ ᱮᱱᱛᱮᱱ ᱟᱹᱰᱤ ᱟᱸᱴ ᱥᱤᱛᱩᱝ ᱠᱟᱱᱟ ᱛᱮᱦᱤᱧ ᱢᱟ ᱟᱞᱮ ᱥᱮᱫ ᱢᱟ ᱾ ᱟᱨ ᱫᱟᱜ ᱢᱟ ᱱᱟᱸᱜ ᱦᱚᱞᱟ ᱢᱟᱫᱷᱮᱨ ᱜᱮᱭ ᱫᱟᱜ ᱠᱟᱜᱼᱟ ᱦᱚᱞᱟ ᱢᱟ ᱟᱨ ᱛᱮᱦᱤᱧ ᱦᱚᱞᱟ ᱟᱨ ᱢᱟᱹᱫᱷᱮᱨ ᱠᱷᱚᱡ ᱫᱚ ᱵᱟᱭ ᱫᱟᱜ ᱟᱠᱟᱫᱟ ᱚᱱᱠᱟ ᱫᱚ ᱾ ᱟᱨ ᱛᱮᱦᱮᱧ ᱦᱚᱸ ᱚᱱᱠᱟ ᱜᱮ ᱥᱤᱛᱩᱝ ᱜᱮ ᱢᱮᱱᱟᱜᱼᱟ ᱯᱩᱨᱟᱹ ᱠᱟᱹᱡᱟᱠ ᱜᱮ ᱦᱚᱭ ᱥᱮ
ᱦᱳᱭ ᱦᱳᱭ, ᱟᱞᱮ ᱥᱮᱫ ᱫᱚ ᱦᱚᱞᱟ ᱫᱚ ᱫᱟᱜ ᱟᱫ ᱞᱮᱭᱟ ᱟᱫᱚ ᱛᱤᱦᱤᱧ ᱫᱚ ᱵᱟᱭ ᱫᱟᱜ ᱟᱞᱮᱭᱟ ᱛᱮᱦᱮᱧ ᱫᱚᱭ ᱥᱤᱛᱩᱝ ᱟᱞᱮ ᱠᱟᱱᱟ ᱾ ᱟᱫᱚ ᱟᱸᱡᱮᱫ ᱪᱷᱟᱲᱟ ᱱᱚᱝᱠᱟ ᱫᱟᱜ ᱞᱮᱱᱠᱷᱟᱱ ᱫᱚ ᱫᱟᱜ ᱫᱚ ᱵᱟᱝ ᱛᱟᱦᱮᱱᱟ ᱵᱮᱥᱤ ᱫᱤᱱ ᱫᱚ ᱾
ᱦᱩᱸ ᱦᱩᱸ ᱦᱳᱭ ᱚᱱᱟ ᱫᱚ ᱠᱟᱱ ᱜᱮᱭᱟ ᱟ ᱚᱱᱟ ᱫᱟᱜ ᱫᱚ ᱱᱟᱦᱟᱜ ᱵᱮᱥᱤ ᱫᱤᱱ ᱫᱚ ᱵᱟᱝ ᱛᱟᱦᱮᱱᱟ ᱟᱨ ᱛᱟᱦᱚᱞᱮ ᱛᱚᱵᱮ ᱜᱚᱝᱠᱮ ᱦᱟᱯᱮ ᱵᱟᱹᱭᱦᱟᱹᱲ ᱨᱮᱫᱚ ᱠᱚ ᱦᱟᱹᱠᱩᱜ ᱛᱟᱦᱮᱱᱟ ᱥᱮ ᱵᱟᱝ?
ᱜᱚᱝᱠᱮ ᱟᱞᱮ ᱱᱚᱛᱮ ᱵᱟᱹᱭᱦᱟᱹᱲ ᱨᱮ ᱦᱟᱹᱠᱩ ᱢᱮᱱᱟᱜ ᱠᱚᱣᱟ, ᱟᱞᱮ ᱫᱚ ᱱᱚᱛᱮ ᱫᱚ ᱱᱟᱹᱭ ᱦᱚᱸ ᱢᱮᱱᱟᱜ ᱠᱚᱣᱟ ᱱᱟᱹᱭ ᱨᱮᱞᱮ ᱥᱟᱵ ᱠᱚᱣᱟ ᱾ ᱚ ᱱᱚᱛᱮ ᱵᱟᱹᱭᱦᱟᱹ ᱦᱚᱸ ᱢᱮᱱᱟᱜ ᱠᱚᱣᱟ ᱵᱟᱹᱭᱦᱟᱹᱲ ᱨᱮᱞᱮ ᱥᱟᱵ ᱠᱚᱣᱟ ᱾ ᱦᱚᱭ ᱜᱚᱝᱠᱮ ᱟᱯᱮ ᱥᱮᱱ ᱚᱱᱛᱮ ᱫᱚ ᱦᱟᱹᱠᱩ ᱫᱚ ᱢᱮᱱᱟᱜ ᱠᱚᱣᱟ ᱥᱮ ᱵᱟᱹᱱᱩᱜ ᱠᱚᱣᱟ?
ᱚ ᱦᱚᱭ ᱜᱚᱝᱠᱮ, ᱟᱞᱮ ᱥᱮᱫ ᱢᱟ ᱱᱟᱸᱜ ᱮᱠᱟᱞ ᱦᱟᱹᱠᱩ ᱮᱠᱫᱚᱢ ᱢᱟᱱᱮ ᱩᱱᱟᱜᱟᱱ ᱟᱨ ᱢᱤᱫᱴᱮᱱ ᱢᱮᱱᱟᱜᱼᱟ ᱟᱫᱚ ᱵᱟᱹᱭᱦᱟᱹᱲ ᱨᱮᱭᱟᱜ ᱛᱤᱱᱟᱹᱜ ᱫᱟᱜ ᱢᱮᱱᱟᱜᱼᱟ ᱥᱚᱵ ᱜᱟᱰᱟ ᱨᱮᱜᱮ ᱯᱷᱮᱰᱚᱜᱼᱟ ᱦᱚᱭ ᱥᱮ ᱾ ᱟᱫᱚ ᱜᱟᱰᱟ ᱨᱮ ᱯᱷᱮᱰᱚᱜ ᱛᱟᱦᱮᱱ ᱟᱫᱚ ᱦᱚᱭ, ᱟᱫᱚ ᱚᱱᱟ ᱵᱟᱸ ᱜᱟᱼᱼ ᱫᱟᱜ ᱨᱮᱱ ᱛᱤᱱᱟᱹᱜ ᱦᱟᱹᱠᱩ ᱢᱮᱱᱟᱜ ᱠᱚᱣᱟ ᱩᱱᱠᱩ ᱫᱚ ᱥᱚᱵᱽ ᱠᱷᱮᱛ ᱠᱚ ᱨᱟᱠᱟᱵ ᱪᱟᱵᱟᱜᱼᱟ ᱾ ᱟᱸᱡᱚᱢᱮᱫ ᱠᱟᱱᱟ ᱵᱮᱱ ᱥᱮ ᱵᱟᱝ, ᱟᱫᱚ ᱠᱷᱮᱛ ᱟᱨᱟᱜ, ᱦᱩᱸ ᱟᱫᱚ ᱱᱟᱜ ᱡᱩᱫᱤ ᱠᱩ ᱜᱚᱴᱟ ᱵᱟᱹᱭᱦᱟᱹᱲ ᱦᱟᱹᱠᱩ ᱠᱩ ᱤᱭᱟᱹ ᱞᱮᱱᱼᱼ ᱮᱱᱟᱹᱜ ᱟᱫᱚ ᱮᱠᱫᱚᱢ ᱛᱤᱡᱩᱞ ᱞᱟᱠᱟ ᱠᱚ ᱦᱟᱹᱠᱩᱣᱟ ᱮᱠᱫᱚᱢ ᱜᱚᱴᱟ
ᱟᱵᱤ ᱱᱟᱜ ᱨᱚᱲ ᱤᱧ ᱟᱸᱡᱚᱢ ᱠᱮᱫᱟ ᱟᱵᱤᱱ ᱪᱮᱫ ᱞᱮᱠᱟ ᱵᱟᱵᱤᱱ ᱞᱟᱹᱭ ᱠᱮᱫᱟ ᱚᱱᱠᱟ ᱜᱮ ᱟᱞᱮ ᱥᱮᱫ ᱱᱚᱛᱮ ᱦᱚᱸ᱾ ᱚᱱᱠᱟ ᱜᱮ ᱜᱟᱰᱟ ᱦᱚᱸ ᱢᱮᱱᱟᱜᱼᱟ ᱵᱟᱹᱭᱦᱟᱹᱲ ᱦᱚᱸ ᱢᱮᱱᱟᱜᱼᱟ, ᱜᱟᱭ ᱩᱱᱠᱩ ᱜᱟᱰᱟ ᱨᱮᱱ ᱦᱟᱹᱠᱩ ᱫᱚ ᱵᱟᱹᱭᱦᱟᱹᱲ ᱥᱮᱫ ᱠᱚ ᱨᱟᱠᱟᱜᱼᱟ ᱾
ᱦᱚᱭ ᱦᱚᱭ ᱾
ᱟᱨᱠᱤ ᱟᱨᱚ ᱩᱱᱠᱩ ᱟᱞᱮ ᱦᱚᱸ ᱞᱮ ᱥᱟᱵ ᱠᱚᱣᱟᱞᱮ ᱵᱩᱡᱽ ᱠᱮᱜ-ᱟ ᱵᱮᱱ ᱾
ᱦᱩᱸ ᱦᱩᱸ, ᱦᱚᱭ ᱦᱚᱭ ᱾ ᱟᱫᱚ ᱱᱟᱜ ᱡᱷᱟᱹᱞᱤ ᱠᱚ ᱚᱱᱮ ᱚᱰᱟᱣ ᱦᱩᱭᱩᱜᱼᱟ ᱴᱚᱨᱚᱰᱟᱝ ᱠᱚ ᱥᱮ ᱡᱷᱟᱹᱞᱤ ᱠᱚᱼᱼ ᱢᱚᱥᱟᱨᱤ ᱠᱚ ᱟᱫᱚ ᱩᱱ ᱚᱠᱛᱮ ᱫᱚ ᱱᱟᱜ ᱟᱹᱰᱤ ᱜᱮ ᱠᱚ ᱡᱷᱟᱹᱞᱤᱜ ᱛᱟᱦᱮᱱᱟ ᱾
ᱩᱸ ᱟᱫᱚ ᱱᱟᱯᱟᱭ ᱟᱹᱭᱠᱟᱹᱜᱼᱟ ᱚᱱᱠᱟ ᱡᱷᱟᱹᱞᱤ ᱠᱚ ᱜᱟᱹᱰᱭᱟᱹ ᱠᱚᱨᱮ ᱠᱷᱚᱱ ᱠᱚ ᱫᱟᱹᱲᱼᱼ ᱛᱟᱦᱮᱱᱟ ᱢᱤᱫ ᱵᱟᱨ ᱜᱟᱹᱰᱭᱟᱹ ᱠᱚ ᱨᱮᱱᱟᱜ ᱫᱟᱜ ᱦᱚᱸ ᱢᱤᱞᱟᱹᱜ ᱛᱟᱦᱮᱱᱟ᱾ ᱦᱳᱭ ᱜᱚᱢᱠᱮ ᱟᱵᱮᱱᱟᱜ ᱟᱣᱟᱡ ᱚ ᱟᱞᱮ ᱥᱮᱫ ᱫᱚ ᱦᱳᱭ ᱜᱚᱝᱠᱮ ᱱᱟᱹᱭ ᱫᱚ ᱵᱟᱹᱱᱩᱜᱼᱟ ᱟᱞᱮ ᱥᱮᱫ ᱫᱚ ᱢᱮᱱᱟᱜᱼᱟ ᱢᱟᱭ ᱰᱮᱢ ᱢᱮᱱᱟᱜᱼᱟ ᱰᱤᱵᱤᱥᱤ,
ᱚ ᱰᱮᱢ ᱦᱮᱱᱟᱜ ᱠᱟᱫᱟ ᱦᱮᱸᱥᱮ ᱛᱮ ᱟᱯᱮ ᱥᱮᱫ ᱢᱟ ᱰᱮᱢ ᱥᱮᱫ ᱛᱟᱨ ᱟᱞᱮ ᱥᱮᱫ ᱫᱟᱜ ᱜᱮ ᱦᱤᱡᱩᱜ ᱠᱟᱱᱟ ᱦᱚᱭ ᱛᱚ᱾
ᱦᱳᱭ ᱦᱳᱭ ᱞᱟᱹᱴᱩ ᱰᱮᱢ ᱠᱟᱱᱟ ᱱᱟᱦᱟᱜ ᱦᱳᱭ ᱥᱮ ᱟᱫᱚ ᱚᱱᱟ ᱰᱮᱢ
ᱰᱮᱢ ᱨᱮᱫᱚ ᱱᱟᱦᱟᱸᱜ ᱵᱟᱨᱟᱵᱚᱨ ᱜᱮ ᱫᱟᱜ ᱛᱟᱦᱮᱱᱟ ᱮᱠᱫᱚᱢ ᱟᱹᱰᱤ ᱟᱸᱴ ᱫᱟᱜ ᱢᱮᱱᱟᱜᱼᱟ, ᱟᱨ ᱟᱹᱰᱤ ᱟᱭᱢᱟ ᱡᱷᱟᱹᱞ ᱡᱷᱟᱹᱞ ᱠᱷᱚᱡ ᱠᱚ ᱦᱤᱡᱩᱜ ᱛᱟᱦᱮᱱᱟ ᱚᱸᱰᱮ ᱤᱭᱟᱹ ᱞᱟᱹᱜᱤᱫ ᱛᱮ ᱫᱟᱬᱟ ᱵᱟᱲᱟᱭ ᱧᱮᱞ ᱞᱟᱹᱜᱤᱫ ᱛᱮ, ᱞᱟᱹᱣᱠᱟᱹ ᱞᱟᱹᱣᱠᱟᱹ ᱠᱚ ᱢᱮᱱᱟᱜᱼᱟ ᱟᱹᱰᱤ ᱜᱟᱱ ᱢᱮᱥᱤᱱ ᱞᱟᱹᱣᱠᱟᱹ ᱢᱮᱱᱟᱜᱼᱟ ᱦᱳᱭ ᱥᱮ,
ᱜᱚᱝᱠᱮ ᱟᱞᱮ ᱥᱮᱫ ᱦᱚᱸ ᱢᱤᱫᱴᱟᱝ ᱰᱮᱢ ᱫᱚ ᱢᱮᱱᱟᱜ ᱜᱮᱭᱟ ᱟᱫᱚ ᱚᱠᱟ ᱥᱮᱫ ᱵᱮᱱ ᱞᱟᱹᱭ ᱮᱫᱟ ᱟᱞᱮ ᱥᱮᱫ ᱜᱮ ᱟᱞᱮ ᱥᱮᱫ ᱦᱚᱸ ᱰᱮᱢ ᱫᱚ ᱢᱮᱱᱟᱜ ᱜᱮᱭᱟ ᱱᱚᱣᱟ ᱫᱚ ᱚᱱᱮ ᱥᱮᱨᱢᱟ ᱨᱮᱱᱟᱜ ᱯᱨᱚᱛᱷᱚᱢ ᱯᱨᱚᱛᱷᱚᱢ ᱨᱮᱠᱚ ᱦᱤᱡᱩᱜ-ᱟ ᱯᱳᱭᱞᱳ ᱯᱳᱭᱞᱳ ᱨᱮ ᱫᱚᱢᱮ ᱦᱚᱲ ᱠᱚ ᱫᱟᱬᱟᱱ ᱠᱚ ᱦᱤᱡᱩᱜ-ᱟ᱾
ᱦᱳᱭ ᱟᱞᱮ ᱥᱮᱭᱟᱜ ᱰᱮᱢ ᱨᱮᱫᱚ ᱱᱟᱦᱟᱜ ᱞᱟᱭᱤᱱ ᱵᱮᱱᱟᱜ ᱠᱟᱱᱟ᱾ ᱵᱤᱡᱽᱞᱤ ᱵᱮᱱᱟᱜ ᱠᱟᱱᱟ ᱦᱳᱭ᱾
ᱦᱳᱭ᱾
ᱟᱫᱚ ᱚᱱᱟ ᱵᱤᱡᱽᱞᱤ ᱵᱮᱱᱟᱜ ᱛᱟᱦᱮᱱᱟ ᱚᱸᱰᱮ ᱫᱚ ᱟᱫᱚ ᱱᱟᱦᱟᱜ ᱚᱱᱟ ᱪᱮᱫ ᱠᱚ ᱢᱮᱱᱟ ᱟᱹᱰᱤ ᱟᱸᱴ ᱦᱚᱲ ᱦᱚᱸᱠᱚ ᱦᱤᱡᱩᱜ ᱛᱟᱦᱮᱱ ᱜᱮᱭᱟ ᱚᱱᱠᱟᱛᱮ ᱫᱟᱬᱟ ᱵᱟᱲᱟᱭᱟ ᱠᱚ ᱜᱚᱴᱟ, ᱟᱨᱠᱚ ᱚᱱᱛᱮ ᱵᱮᱱ ᱧᱮᱞ ᱫᱟᱲᱮᱭᱟᱜᱼᱟ ᱜᱚᱴᱟ ᱫᱤᱥᱚᱢ ᱜᱮ ᱚᱱᱠᱟᱣᱟ᱾
ᱦᱳᱭ᱾
ᱡᱮ ᱜᱚᱝᱠᱮ ᱟᱯᱮ ᱦᱟᱹᱠᱩ ᱫᱚᱯᱮ ᱥᱟᱵ ᱠᱚ ᱜᱮᱭᱟ ᱥᱮ,
ᱦᱚᱭ ᱜᱚᱝᱠᱮ ᱦᱟᱹᱠᱩ ᱫᱚᱞᱮ ᱥᱟᱵ ᱠᱚᱛᱮᱱ ᱜᱮᱭᱟ ᱟᱹᱰᱤ ᱟᱸᱴ ᱜᱮ ᱦᱟᱹᱠᱩ ᱢᱮᱱᱟᱜ ᱠᱚᱣᱟ ᱟᱞᱮ ᱥᱮᱫ ᱫᱚ,
ᱟᱫᱚ ᱜᱚᱢᱠᱮ ᱞᱟᱭ ᱫᱟᱸᱧ ᱦᱟᱹᱠᱩ ᱫᱚ ᱜᱚᱢᱠᱮ ᱟᱡᱚᱢ ᱵᱮᱱ ᱱᱤᱭᱟᱹ ᱟᱯᱮ ᱥᱮᱫ ᱫᱚ ᱫᱚᱢᱮ ᱦᱟᱹᱠᱩ ᱞᱟᱹᱭ ᱫᱟ ᱛᱚ ᱛᱟᱦᱚᱞᱮ ᱦᱟᱹᱠᱩ ᱫᱚᱯᱮ ᱡᱚᱢ ᱠᱚᱣᱟ ᱥᱮᱯᱮ ᱟᱠᱷᱨᱤᱧ ᱠᱚᱣᱟ ᱥᱮ ᱯᱮ ᱨᱚᱦᱚᱲ ᱠᱚᱣᱟᱯᱮ ᱟᱯᱮ ᱫᱚ?
ᱚ ᱦᱳᱭ ᱜᱚᱢᱠᱮ, ᱦᱳᱭ ᱜᱚᱝᱠᱮ ᱢᱟᱱᱮ ᱢᱟᱱᱮ ᱪᱮᱫ ᱠᱚ ᱫᱟᱜ ᱥᱤᱡᱤᱱ ᱨᱮ ᱦᱟᱹᱠᱩ ᱩᱱᱠᱩ ᱫᱚ ᱱᱟᱦᱟᱸᱜ ᱪᱮᱫ ᱪᱤᱠᱟᱹᱜ-ᱟ ᱥᱟᱵ ᱠᱚ ᱛᱟᱦᱮᱱ ᱠᱷᱟᱡ ᱞᱮ ᱱᱟᱦᱟᱸᱜ ᱩᱱᱠᱩ ᱫᱚ ᱟᱹᱰᱤ ᱟᱸᱴ ᱠᱚ ᱢᱟᱱᱮ ᱚᱠᱟ ᱫᱚᱠᱚ ᱥᱟᱵᱚᱜ ᱜᱮᱭᱟ ᱯᱟᱸᱪ ᱪᱷᱚ ᱠᱤᱞᱳ ᱚᱠᱟ ᱫᱚ ᱛᱤᱱ ᱪᱟᱨ ᱠᱤᱞᱳ ᱦᱳᱭ ᱥᱮ ᱟᱫᱚ ᱯᱮᱲᱟ ᱚᱲᱟᱜ ᱠᱚ ᱠᱚ ᱱᱟᱸᱜ ᱤᱫᱤ ᱵᱟᱲᱟ ᱠᱚ ᱛᱟᱦᱮᱱᱟ, ᱟᱨ ᱟᱠᱷᱨᱤᱧ ᱦᱚᱸ ᱚᱠᱚᱭ ᱦᱟᱛᱟᱣ ᱠᱚᱣᱟ ᱜᱚᱝᱠᱮ ᱡᱚᱛᱚ ᱦᱚᱲ ᱨᱮᱱ ᱜᱮᱢᱟ ᱦᱟᱹᱠᱩ ᱢᱮᱱᱟᱜ ᱠᱚ᱾ ᱦᱳᱭ ᱥᱮ ᱟᱫᱚ ᱢᱤᱫ ᱵᱟᱨ ᱡᱩᱫᱤ ᱡᱩᱫᱤ ᱵᱟᱨᱦᱮ ᱠᱚᱨᱮ ᱠᱷᱚᱡ ᱯᱟᱹᱭᱠᱟᱹᱨᱤ ᱠᱚ ᱦᱤᱡᱩᱜ ᱛᱟᱦᱮᱱᱟ ᱟᱫᱚ ᱩᱱᱠᱩ ᱠᱚᱜᱮᱞᱮ ᱮᱢᱟᱣᱟ ᱠᱚ ᱛᱟᱦᱮᱱᱟ᱾ ᱡᱩᱫᱤ ᱠᱚ ᱥᱟᱵ ᱵᱟᱹᱲᱛᱤ ᱞᱮᱱ ᱠᱷᱟᱡ ᱫᱚ ᱦᱳᱭ ᱟᱨ ᱵᱟᱠᱷᱟᱡ ᱫᱚ ᱱᱟᱦᱟᱸᱜ ᱯᱮᱲᱟ ᱠᱚᱜᱮ ᱱᱟᱦᱟᱸᱜ ᱞᱮ ᱮᱢᱟᱣᱟ ᱠᱚ ᱛᱟᱦᱮᱱᱟ ᱩᱱᱠᱩ ᱢᱤᱫ ᱵᱟᱨ ᱯᱮᱲᱟ ᱠᱚ ᱢᱮᱱᱟᱜ ᱠᱚᱣᱟ ᱩᱱᱠᱩ ᱥᱮᱫ ᱫᱚ ᱦᱟᱹᱠᱩ ᱜᱮ ᱵᱟᱹᱱᱩᱜ ᱠᱚᱣᱟ ᱱᱟᱦᱟᱸᱜ᱾ ᱟᱫᱚ ᱡᱚᱠᱷᱚᱱ ᱜᱮᱠᱚ ᱦᱤᱡᱩᱜ ᱛᱟᱦᱮᱱᱟ ᱟᱫᱚ ᱠᱚ ᱩᱱᱠᱩ ᱩᱱᱠᱩ ᱡᱚᱢ ᱠᱟᱛᱮᱫ ᱠᱚ ᱪᱟᱞᱟᱜ ᱛᱟᱦᱮᱱᱟ᱾ ᱦᱚᱭ ᱾
ᱱᱟᱭ ᱱᱟᱯᱟᱭ ᱜᱮ ᱟᱫᱚ ᱟᱞᱮ ᱥᱮᱫ ᱫᱚ ᱦᱟᱹᱠᱩ ᱫᱚᱞᱮ ᱥᱟᱵ ᱠᱚᱣᱟ ᱟᱞᱮ ᱥᱮᱫ ᱫᱚ ᱵᱟᱡᱟᱨ ᱦᱮᱱᱟᱜ ᱛᱚ ᱥᱩᱨ ᱨᱮ ᱟᱫᱚ ᱵᱟᱡᱟᱨ ᱞᱮᱠᱷᱟᱡ ᱫᱚ ᱦᱟᱹᱠᱩ ᱩᱱᱠᱩ ᱵᱚᱲᱚ ᱵᱚᱲᱚ ᱦᱚᱲ ᱢᱮᱱᱟᱜ ᱠᱚᱣᱟ ᱥᱮ ᱩᱱᱠᱩ ᱫᱚ ᱦᱤᱡᱩᱜᱼᱟ ᱥᱮ ᱩᱱᱠᱩ ᱠᱤᱨᱤᱧ ᱠᱟᱛᱮᱫ ᱜᱮ ᱦᱚᱸ ᱚᱱᱠᱟ ᱜᱮ ᱟᱯᱮ ᱞᱮᱠᱟ ᱪᱮᱫ ᱞᱮᱠᱟ ᱯᱮ ᱞᱟᱹᱭ ᱠᱮᱫᱟ,
ᱦᱩᱸ
ᱟᱫᱚ ᱟᱯᱮ ᱥᱮᱫ ᱫᱚ ᱢᱚᱱᱮ ᱦᱩᱭᱩᱜ ᱠᱟᱱᱟ ᱛᱚ ᱡᱟᱦᱟᱸᱭ ᱠᱚ ᱵᱚᱲᱚ ᱵᱚᱲᱚ ᱠᱟᱴᱤᱡ ᱦᱚᱲ ᱦᱮᱱᱟᱜ ᱠᱚᱣᱟ ᱩᱱᱠᱩ ᱫᱚ ᱦᱚᱭᱛᱚ ᱥᱟᱵ ᱩᱱᱠᱩ ᱦᱚᱸᱠᱚ ᱥᱟᱵ ᱠᱚᱜᱮᱭᱟ ᱢᱚᱱᱮ ᱠᱟᱱᱟ ᱦᱮᱸᱥᱮ
ᱦᱳᱭ ᱟᱫᱚ ᱡᱮᱢᱚᱱ ᱵᱮᱱ ᱢᱮᱱ ᱠᱮ ᱵᱟᱡᱟᱨ ᱫᱤᱥᱚᱢ ᱨᱮ ᱥᱮ ᱚᱱᱛᱮᱱ ᱟᱛᱳ ᱫᱤᱥᱚᱢ ᱥᱮᱫ ᱨᱮ ᱚᱱᱠᱟ ᱜᱮ ᱱᱟᱜᱼᱼ ᱦᱟᱹᱠᱩ ᱡᱚᱢ ᱫᱚ ᱱᱟᱜ ᱠᱚ ᱦᱤᱡᱩᱜ ᱜᱮᱭᱟ ᱟᱨ ᱠᱟᱹᱴᱤᱡ ᱦᱟᱹᱠᱩ ᱫᱚ ᱱᱟᱜ ᱟᱹᱰᱤ ᱵᱷᱮᱜᱟᱨ ᱠᱚ ᱥᱤᱵᱤᱞ ᱛᱟᱦᱮᱱᱟ ᱛᱚᱼᱼ
ᱟᱫᱚ ᱟᱢᱲᱟ ᱠᱚᱛᱮ ᱩᱛᱩ ᱞᱮᱠᱚ ᱠᱷᱟᱡ ᱥᱮ ᱤᱭᱟᱹ ᱠᱚ ᱨᱟᱥᱮ ᱞᱮᱠᱚ ᱠᱷᱟᱡ ᱟᱢᱲᱟ ᱥᱟᱶᱼᱼ ᱛᱮ ᱟᱫᱚ ᱟᱹᱰᱤ ᱱᱟᱯᱟᱭ ᱠᱚ ᱟᱹᱭᱠᱟᱹᱜᱼᱟ ᱡᱚᱢ ᱨᱮ ᱟᱹᱰᱤ ᱢᱚᱡᱟ ᱟᱹᱭᱠᱟᱣᱹ ᱮᱫ ᱠᱟᱱ ᱛᱟᱦᱮᱱᱟ ᱟᱨ ᱦᱳᱭ ᱥᱮ
ᱜᱚᱱᱠᱮ ᱡᱷᱟᱹᱞᱤ ᱦᱮᱱᱟᱜ ᱛᱟᱵᱤᱱᱟ ᱥᱮ ᱟᱹᱵᱤᱱᱟᱜ ᱡᱷᱟᱹᱞᱤ ᱦᱟᱹᱠᱩ ᱡᱷᱟᱹᱞᱤᱭᱟᱜ
ᱦᱳᱭ ᱜᱚᱝᱠᱮ ᱡᱷᱟᱹᱞᱤ ᱠᱚᱫᱚ ᱢᱮᱱᱟᱜ ᱜᱮᱭᱟ ᱟᱨ ᱢᱤᱫᱴᱮᱱ ᱟᱛᱩ ᱨᱮᱫᱚ ᱱᱟᱦᱟᱜ ᱮᱢ ᱧᱮᱞ ᱠᱮᱭᱟ ᱜᱚᱴᱟ ᱟᱛᱳ ᱜᱮ ᱡᱟᱹᱞᱤ ᱫᱚ ᱢᱮᱱᱟᱜᱼᱟ ᱡᱚᱛᱚ ᱦᱚᱲᱟᱜ ᱜᱮ ᱡᱷᱟᱹᱞᱤ ᱢᱮᱱᱟᱜᱼᱟ ᱟᱫᱚ ᱠᱚ ᱦᱟᱹᱠᱩ ᱠᱚ ᱡᱷᱟᱹᱞᱤ ᱦᱩᱭᱩᱜᱼᱟ ᱚᱱᱟ ᱛᱮᱜᱮ ᱡᱟᱦᱟᱸ ᱛᱤᱱ ᱜᱮᱢ ᱢᱮᱱᱟ ᱩᱱ ᱨᱮᱜᱮ ᱡᱷᱟᱞᱤ ᱦᱩᱭᱩᱜ ᱛᱟᱦᱮᱱᱟ᱾ ᱟᱫᱚ ᱚᱱᱛᱮ ᱜᱚᱝᱠᱮ ᱛᱟᱦᱚᱞᱮ ᱟᱯᱮ ᱠᱚᱣᱟᱜ ᱡᱷᱟᱞᱤ ᱠᱚ ᱢᱮᱱᱟᱜ ᱟᱥᱮ ᱵᱟᱝ?
ᱜᱚᱝᱠᱮ ᱟᱞᱮ ᱫᱚ ᱱᱚᱛᱮ ᱫᱚ ᱪᱮᱫ ᱞᱤᱧ ᱞᱟᱹᱭᱟ ᱵᱟᱨ ᱨᱚᱠᱚᱢ ᱦᱚᱲ ᱢᱮᱱᱟᱜ ᱠᱚᱣᱟ ᱟᱨᱠᱤ ᱠᱤᱪᱷᱩ ᱦᱚᱲᱟᱜ ᱫᱚ ᱢᱮᱱᱟᱜᱼᱟ ᱠᱤᱪᱷᱩ ᱦᱚᱲᱟᱜ ᱫᱚ ᱵᱟᱹᱱᱩᱜᱼᱟ ᱟᱨᱠᱤ ᱵᱟᱹᱱᱩᱜ ᱛᱟᱠᱚᱣᱟ ᱟᱫᱚ ᱡᱟᱦᱟᱸᱭ ᱡᱷᱟᱹᱞᱤ ᱢᱮᱱᱟᱜ ᱛᱟᱠᱚ ᱩᱱᱠᱩ ᱫᱚ ᱢᱟᱱᱮ ᱥᱟᱵ ᱠᱚᱣᱟ ᱟᱨ ᱟᱠᱷᱨᱤᱧ ᱜᱮ ᱩᱱᱠᱩ ᱫᱚ ᱠᱟᱹᱢᱤ ᱛᱟᱠᱚ ᱚᱱᱟᱜᱮ᱾ ᱟᱨ ᱩᱱᱠᱩ ᱨᱳᱡ ᱨᱳᱡᱽ ᱛᱚ ᱡᱚᱢ ᱡᱚᱢ ᱛᱮᱠᱚ ᱞᱟᱸᱜᱟᱣ ᱠᱟᱱᱟ ᱥᱮ ᱦᱟᱹᱠᱩ ᱦᱚᱸ ᱵᱮᱡᱟᱨ ᱜᱮᱠᱚ ᱵᱩᱡ ᱮᱫᱟᱼᱼ
ᱦᱩᱸ ᱦᱩᱸ ᱦᱳᱭ ᱦᱳᱭ᱾ ᱦᱟᱹᱠᱳ ᱡᱷᱟᱹᱞᱤ ᱢᱮᱱᱛᱮᱱ ᱜᱚᱴᱟ ᱜᱮ ᱱᱟᱦᱟᱜ ᱟᱨ ᱟᱞᱮᱥᱮᱫ ᱫᱚ ᱚᱱᱟ ᱰᱮᱢ ᱨᱮᱠᱚ ᱥᱟᱵ ᱠᱚᱣᱟ ᱛᱚᱠᱷᱚᱱ ᱢᱮᱱᱼᱼ ᱠᱮᱢᱯ ᱩᱱ ᱜᱷᱟᱹᱲᱤᱡ ᱫᱚ ᱟᱹᱰᱤ ᱟᱸᱴ ᱠᱚ ᱥᱟᱵ ᱠᱚ ᱛᱟᱦᱮᱱᱟ ᱩᱱᱠᱩᱼᱼ ᱟᱭᱢᱟ ᱟᱭᱢᱟ ᱨᱚᱠᱚᱢ ᱦᱟᱹᱠᱩ ᱢᱮᱱᱟᱜ ᱠᱚᱣᱟ ᱦᱩᱸ ᱟᱫᱚ ᱩᱱᱠᱩ ᱠᱚ ᱥᱟᱵ ᱠᱮᱫᱼᱼ ᱛᱮ ᱟᱫᱚ ᱠᱚ ᱟᱠᱷᱨᱤᱧ ᱠᱚᱣᱟ ᱟᱫᱚ ᱵᱟᱡᱟᱨ ᱠᱚᱦᱚᱸ ᱠᱚ ᱤᱫᱤ ᱠᱚ ᱛᱟᱦᱮᱱᱟ ᱦᱟᱹᱴᱭᱟᱹ ᱠᱚᱦᱚᱸ ᱠᱚ ᱨᱟᱠᱟᱵ ᱠᱚ ᱛᱟᱦᱮᱱᱟ᱾ ᱜᱚᱴᱟ ᱜᱮ ᱦᱩᱸ ᱟᱨ ᱛᱟᱦᱚᱞᱮ ᱛᱚᱵᱮ ᱜᱚᱝᱠᱮ ᱟᱯᱮ ᱥᱮᱫ ᱫᱚ ᱛᱟᱦᱚᱞᱮ ᱱᱚᱝᱠᱟ ᱦᱟᱹᱠᱩ ᱠᱚ ᱡᱷᱟᱹᱞᱤ ᱠᱚ ᱛᱟᱦᱮᱱᱟ ᱟᱫᱚ ᱩᱱ ᱚᱠᱛᱮ ᱞᱟᱹᱴᱩ ᱦᱟᱹᱠᱩ ᱠᱩ ᱡᱷᱟᱹᱞᱤᱜ ᱛᱟᱦᱮᱱᱟ ᱥᱮ ᱵᱟᱝ? ᱦᱮᱞᱳ